ᱦᱮᱸ ᱦᱮᱸ ᱡᱚᱦᱟᱨ ᱜᱮ᱾
ᱛᱟᱨᱯᱚᱨ ᱱᱟᱯᱟᱭ ᱵᱟᱲᱟ ᱜᱮ ᱢᱮᱱᱟᱜ ᱵᱤᱱᱟ?
ᱦᱮᱸ ᱦᱮᱸ ᱱᱟᱯᱟᱭ ᱵᱟᱲᱟ ᱜᱮ᱾ ᱟᱵᱤᱱ?
ᱦᱮᱸ ᱟᱹᱞᱤᱧ ᱦᱚᱸ ᱱᱟᱯᱟᱭ ᱵᱟᱲᱟ ᱜᱤ᱾
ᱦᱮᱸ ᱦᱮᱸ ᱟᱫᱚ ᱪᱮᱜ ᱠᱚᱵᱤᱱ ᱪᱤᱠᱟᱭ?
ᱪᱮᱜ ᱦᱚ ᱵᱟᱹᱞᱤᱧ ᱪᱤᱠᱟᱭᱫᱟ ᱚᱲᱟᱜ ᱠᱚᱨᱮᱜ ᱜᱮ ᱦᱮᱱᱟᱜ ᱞᱤᱧᱟᱹ ᱟᱹᱞᱤᱧ ᱫᱚ᱾
ᱦᱮᱸ ᱦᱮᱸ ᱾
ᱟᱵᱮᱱ ᱜᱮ?
ᱦᱮᱸ ᱟᱹᱞᱤᱧ ᱦᱚᱸ ᱚᱲᱟᱜ ᱠᱚᱨᱮᱜ ᱜᱮ ᱨᱮᱥᱴ ᱵᱟᱲᱟᱣ ᱠᱟᱱᱟᱞᱤᱧ ᱮᱠᱷᱚᱱ ᱫᱚ ᱾
ᱟᱪᱪᱷᱟ ᱜᱚᱝᱠᱮ ᱢᱮᱱᱮᱜᱼᱟ ᱞᱤᱧ ᱟᱹᱞᱤᱧᱟᱜ ᱠᱷᱚᱡ ᱫᱚ ᱠᱚᱞ ᱫᱚ ᱪᱮᱫᱟᱜ ᱵᱟᱝ ᱪᱟᱞᱟᱜ ᱠᱟᱱ ᱛᱟᱹᱞᱤᱧᱟ?
ᱦᱮᱸ ᱚᱱᱮ ᱚᱝᱠᱟ ᱜᱮ ᱟᱭᱢᱟ ᱨᱚᱠᱚᱢ ᱯᱨᱚᱵᱞᱮᱢ ᱦᱩᱭᱩᱜ ᱠᱟᱱᱟ ᱟᱹᱞᱤᱧ ᱦᱚᱸ ᱡᱟᱦᱟᱸᱭ ᱞᱤᱧ ᱠᱚᱞ ᱟᱠᱚᱠᱟᱱᱟ ᱛᱚᱠᱷᱚᱱ ᱦᱚᱸ ᱵᱟᱝ ᱪᱟᱞᱟᱜ ᱠᱟᱱᱟ ᱾ ᱩᱱᱠᱩ ᱠᱚ ᱠᱚᱞ ᱟᱞᱤᱧ ᱠᱟᱱᱟ ᱩᱝᱠᱩᱭᱟᱜ ᱦᱚᱸ ᱵᱟᱝ ᱦᱤᱡᱩᱜ ᱠᱟᱱᱟ ᱾ ᱫᱚ ᱚᱠᱚᱭ ᱵᱟᱲᱟᱭ ᱪᱚᱝ ᱴᱮᱠᱱᱤᱠᱮᱞ ᱯᱨᱚᱵᱞᱮᱢ ᱠᱟᱱᱟ ᱡᱟᱦᱟ ᱱᱟᱜ ᱵᱟᱝᱠᱷᱟᱡ ᱩᱫᱩᱜ ᱫᱟᱭ ᱡᱮ ᱡᱮ ᱴᱟᱥᱠ ᱠᱚᱢᱯᱞᱤᱴ ᱠᱟᱱ ᱛᱟᱠᱚᱣᱟ ᱚᱱᱮ ᱚᱝᱠᱟᱭ ᱩᱫᱩᱜ ᱫᱟᱭ ᱾ ᱟᱫᱚᱢ ᱤᱭᱟᱹ ᱩᱫᱩᱜᱟᱭ ᱡᱮ ᱢᱚᱱᱮ ᱦᱚᱭ ᱮᱸ ᱮᱴᱟᱜ ᱦᱚᱲ ᱥᱟᱶᱛᱮᱠᱚ ᱤᱭᱟᱹᱭᱮᱫᱟ ᱾ ᱨᱚᱯᱚᱲᱚᱜᱼᱟ ᱚᱱᱟ ᱠᱚ ᱠᱚᱞᱛᱮ ᱚᱱᱟ ᱞᱟᱹᱜᱤᱫ ᱛᱮ ᱚᱝᱠᱟᱭ
ᱟᱵᱮᱱ ᱴᱷᱮᱡ ᱜᱮ ᱱᱤᱛᱚᱜ ᱜᱤᱞᱤᱧ ᱯᱷᱚᱱ ᱞᱮᱫᱟ ᱵᱟᱝ ᱪᱟᱞᱟᱜ ᱠᱟᱱᱟ ᱟᱵᱮᱱ ᱴᱷᱮᱜ ᱦᱚᱞᱤᱧ ᱯᱷᱚᱱ ᱞᱮᱫ ᱾
ᱦᱮᱸ ᱦᱮᱸ ᱾ ᱦᱩᱸ
ᱛᱟᱦᱚᱞᱮ ᱪᱮᱫ ᱠᱚᱵᱮᱱ ᱠᱟᱹᱢᱤ ᱵᱟᱲᱟᱭ ᱮᱫᱟ ᱟᱵᱮᱱ ᱜᱮ?
ᱦᱮᱸ ᱟᱹᱞᱤᱧ ᱫᱚ ᱮᱠᱷᱚᱱ ᱫᱚ ᱪᱮᱫ ᱦᱚᱸ ᱵᱟᱹᱞᱤ ᱠᱟᱹᱢᱤ ᱫᱟ ᱮᱠᱷᱚᱱ ᱫᱚ ᱫᱩᱲᱩ ᱦᱩᱭ ᱟᱠᱟᱱᱟ ᱨᱮᱥᱴ ᱦᱩᱭ ᱟᱠᱟᱱᱟ ᱾
ᱟᱫᱚ ᱪᱟᱥᱵᱟᱥ ᱠᱚᱫᱚ ᱪᱮ ᱟᱯᱮ ᱥᱮᱫ ᱮᱦᱚᱵ ᱫᱟᱠᱚ ᱥᱮ ᱟᱹᱣᱨᱤ ᱮᱠᱷᱮᱱ?
ᱪᱟᱥᱵᱟᱥ ᱫᱚ ᱮᱦᱚᱵ ᱫᱚ ᱮᱦᱚᱵ ᱠᱟᱱ ᱜᱮᱭᱟ ᱠᱚ ᱟᱫᱚ ᱩᱱᱟᱹᱜ ᱫᱚ ᱵᱟᱠᱚ ᱫᱷᱩᱨᱟᱹᱣ ᱟᱠᱟᱱᱟ ᱜᱚᱝᱠᱮ ᱡᱟᱜᱮ ᱴᱟᱠ ᱴᱠ ᱠᱚ ᱫᱷᱩᱨᱟᱹᱣ ᱵᱟᱲᱟ ᱟᱠᱟᱱᱟ ᱠᱚ ᱾ ᱛᱷᱚᱲᱟ ᱛᱷᱚᱲᱟ ᱛᱮ ᱵᱟᱹᱭ ᱵᱟᱹᱭᱛᱮ ᱾
ᱦᱮᱸ ᱾ ᱚᱱᱠᱟ ᱥᱮᱨᱢᱟ ᱫᱟᱜ ᱛᱮᱜᱮᱼᱼ ᱢᱮᱱᱫᱟᱞᱤᱧ ᱱᱚᱝᱠᱟ ᱥᱮᱨᱢᱟ ᱫᱟᱜ ᱛᱮᱜᱮ ᱥᱮ ᱱᱚᱝᱠᱟ ᱢᱚᱴᱚᱨ ᱠᱚ ᱢᱮᱱᱟᱜ ᱟᱠᱟᱫᱟ?
ᱢᱚᱴᱚᱨ ᱠᱚᱛᱮ ᱢᱚᱴᱚᱨ ᱠᱚᱛᱮ᱾ ᱜᱚᱝᱠᱮ ᱥᱮᱨᱢᱟ ᱫᱟᱜ ᱫᱚ ᱟᱹᱰᱤ ᱜᱮ ᱛᱷᱚᱲᱟ ᱯᱨᱚᱵᱞᱮᱢ ᱧᱚᱜ ᱟᱠᱟᱱᱟ ᱩᱱᱟᱹᱜ ᱫᱟᱜ ᱵᱟᱝ ᱵᱟᱹᱭᱥᱟᱹᱣ ᱠᱟᱱᱟ ᱟᱨᱠᱤ᱾
ᱦᱩᱸᱻ
ᱵᱟᱹᱫ ᱵᱟᱹᱭᱟᱹᱲ ᱠᱚᱨᱮ ᱦᱚᱸ᱾
ᱦᱩᱸ
ᱫᱮ ᱥᱮᱨᱢᱟ ᱫᱟᱜ ᱛᱤᱜᱤᱼᱼ
ᱦᱩᱸ ᱦᱩᱸ, ᱟᱞᱮ ᱥᱮᱫ ᱦᱚᱸ ᱟᱹᱣᱨᱤ ᱠᱚ ᱫᱷᱩᱨᱟᱹᱜᱼᱟ ᱪᱟᱨᱟ ᱠᱚᱠᱚ ᱮᱨ ᱠᱟᱫᱟ ᱠᱚ ᱟᱫᱚ ᱟᱣᱨᱤ ᱦᱟᱨᱟᱜᱼᱟ᱾ ᱟᱫᱚ ᱚᱱᱟ ᱞᱟᱹᱜᱤᱫ ᱛᱮ ᱮᱠᱷᱚᱱ ᱫᱚ ᱵᱟᱠᱚ ᱫᱷᱩᱨᱟᱹᱣ ᱟᱠᱟᱱᱟ ᱦᱮᱸ᱾
ᱦᱩᱸ
ᱫᱟᱜᱼᱼ
ᱟᱹᱞᱤᱧ ᱵᱩᱡᱷᱟᱹᱣ ᱜᱮ ᱵᱟᱹᱞᱤᱧ ᱧᱟᱢ ᱮᱫᱟ ᱯᱨᱚᱵᱽᱞᱮᱢ ᱡᱮ ᱪᱮᱫ ᱠᱟᱱᱟ ᱱᱚᱣᱟ ᱨᱮᱭᱟᱜ-ᱟ ᱫᱚ᱾
ᱦᱮᱸ ᱦᱮᱸ
ᱠᱚᱞ ᱞᱟᱜᱟᱭ ᱫᱟᱞᱤᱧ ᱵᱟᱝ ᱪᱟᱞᱟᱜ ᱠᱟᱱᱟ ᱚᱠᱭ ᱴᱷᱮᱡ ᱦᱚᱸ ᱠᱚᱞ ᱫᱚ ᱯᱷᱮᱨ ᱵᱚᱞᱚᱜ ᱠᱟᱱ ᱛᱟᱹᱟᱞᱤᱧ ᱜᱮᱭᱟ᱾
ᱦᱮᱸ ᱦᱮᱸ ᱟᱞᱤᱧ ᱦᱚᱸ ᱚᱝᱠᱟ ᱜᱮᱞᱤᱧ ᱠᱚᱞ ᱫᱟ ᱟᱫᱚ ᱡᱚᱛᱚ ᱦᱚᱲ ᱴᱷᱮᱡ ᱫᱚ ᱵᱟᱝ ᱪᱟᱞᱟᱜ-ᱟ᱾ ᱡᱚᱛᱚ ᱦᱚᱲ ᱴᱷᱮᱱ ᱫᱚ ᱵᱟᱝ ᱪᱟᱞᱟᱜ ᱠᱟᱱᱟ ᱟᱫᱚᱼᱼ ᱱᱚᱝᱠᱟ ᱢᱤᱫᱴᱮᱡ ᱜᱟᱱ ᱫᱚ ᱪᱟᱞᱟᱜ ᱠᱟᱱᱟ ᱟᱵᱟᱨᱠᱟ ᱴᱮᱠᱱᱤᱠᱮᱞ ᱯᱨᱚᱵᱞᱮᱢ ᱩᱫᱩᱜ ᱫᱟᱭ᱾ ᱮ ᱵ
ᱦᱮᱸ ᱦᱮᱸ
ᱦᱮᱸ ᱵ
ᱛᱟᱨᱯᱚᱨ ᱜᱚᱝᱠᱮ ᱚᱲᱟᱜ ᱠᱚ ᱥᱮᱫ ᱨᱮᱱ ᱦᱚᱲ ᱠᱚᱫᱚ ᱱᱟᱯᱟᱭ ᱵᱟᱲᱟ ᱜᱮ ᱡᱚᱛᱚ ᱜᱮᱪᱚ?
ᱦᱮᱸ ᱱᱟᱯᱟᱭ ᱵᱟᱲᱟ ᱜᱮ ᱡᱚᱛᱚ ᱦᱚᱲ ᱜᱮ ᱦᱮᱸ,
ᱦᱩᱸ ᱦᱩᱸ ᱛᱟᱦᱚᱞᱮ ᱟᱨ ᱟᱵᱮᱱ ᱫᱚᱼᱼ ᱢᱮᱱᱮ ᱠᱟᱱ ᱞᱤᱧ ᱪᱟᱥ ᱵᱟᱫ ᱵᱮᱱ ᱥᱮ ᱵᱟᱨᱦᱮ ᱠᱚᱨᱮ ᱢᱮᱱᱟᱜ ᱵᱮᱱᱟ ᱟᱵᱤᱱ ᱫᱚ?
ᱟᱹᱞᱤᱧ ᱫᱚ ᱱᱚᱝᱠᱟᱼᱼ ᱮᱠᱷᱚᱱ ᱫᱚ ᱯᱟᱲᱦᱟᱣ ᱦᱚᱸᱞᱤᱧ ᱯᱟᱲᱦᱟᱣ ᱠᱟᱱᱟ ᱟᱫᱚ ᱱᱚᱝᱠᱟ ᱠᱟᱹᱢᱤ ᱦᱚᱸ ᱦᱩᱭᱩᱜ ᱠᱟᱱᱟ ᱟᱨᱠᱤᱼᱼ ᱟᱫᱚ ᱮᱠᱷᱚᱱ ᱫᱚ ᱠᱚᱞᱮᱡᱽ ᱨᱮᱞᱤᱧ ᱯᱟᱲᱦᱟᱜ ᱠᱟᱱᱟ ᱟᱫᱚ ᱠᱟᱹᱢᱤᱤᱭ ᱜᱮᱭᱟᱞᱤᱧ ᱠᱟᱹᱢᱤ ᱫᱚ ᱱᱚᱝᱠᱟᱼᱼ ᱢᱟᱱᱮ ᱪᱮᱫ ᱞᱤᱧ ᱞᱟᱹᱭ ᱟᱵᱮᱱᱟ ᱟᱨᱠᱤ ᱢᱚᱴᱚᱨᱼᱼ ᱟᱨ ᱯᱷᱮᱱ ᱠᱚ ᱨᱮᱭᱟᱜ ᱡᱟᱦᱟᱸ ᱟᱨᱠᱤ ᱯᱷᱮᱱ ᱛᱟᱦᱮᱱᱟ ᱟᱨᱠᱤᱼᱼ ᱚᱱᱟᱠᱩᱞᱤᱧ ᱡᱩᱛᱟ᱾ ᱟᱫᱚ ᱚᱱᱟ ᱠᱚ ᱚᱱᱟ ᱠᱚᱞᱤᱧ ᱠᱟᱹᱢᱤᱭᱟ ᱟᱫᱚ ᱚᱲᱟᱜ ᱠᱷᱚᱱᱟᱜ ᱫᱚᱼᱼ ᱪᱟᱨ ᱠᱤᱞᱳᱢᱤᱴᱟᱨ ᱜᱟᱱ ᱥᱜᱤᱧᱟ ᱛᱤᱱ ᱪᱟᱨ ᱠᱤᱞᱳᱢᱤᱴᱟᱨ ᱜᱟᱱ ᱥᱟᱹᱜᱤᱧᱟ ᱟᱫᱚ ᱱᱚᱸᱰᱮ ᱜᱮᱞᱤᱧᱼᱼ ᱠᱟᱹᱢᱤᱭᱮᱫᱟ ᱱᱚᱸᱰᱮ ᱜᱮ ᱢᱮᱱᱟᱜ ᱟᱠᱟᱫ ᱞᱤᱧᱟ ᱟᱯᱟᱱᱛᱚ᱾ ᱟᱫᱚ ᱦᱟᱜ ᱚᱲᱟᱜ ᱥᱮᱫ ᱫᱚ ᱪᱟᱞᱟᱜ ᱦᱩᱭᱩᱜᱼᱟ ᱟᱹᱭᱩᱵ ᱥᱮᱫ᱾
ᱦᱮᱸ ᱚ ᱴᱷᱤᱠ ᱴᱷᱤᱠ ᱾
ᱦᱮᱸᱼᱼ ᱡᱚᱢ ᱵᱟᱲᱟᱻ ᱡᱚᱢ ᱟᱹᱭᱨᱤ ᱟᱫᱚ ᱨᱮᱥᱴ ᱦᱩᱭ ᱟᱠᱟᱱ ᱱᱤᱛᱚᱜ ᱫᱚ ᱾
ᱟᱹᱞᱤᱧ ᱦᱚᱸ ᱫᱩᱲᱩᱵ ᱠᱟᱱᱟᱞᱤᱧ ᱡᱚᱢ ᱵᱟᱲᱟ ᱠᱟᱛᱮᱫ ᱫᱚ ᱾
ᱦᱮᱸ ᱦᱮᱸ ᱢᱮᱱᱫᱟᱞᱤᱧ ᱤᱭᱟᱹ ᱟᱯᱮ ᱥᱮᱱᱟᱜ ᱫᱚ ᱱᱚᱝᱠᱟ ᱵᱟᱹᱫᱽ ᱵᱟᱹᱭᱦᱟᱹᱲ ᱠᱚᱫᱚ ᱪᱮᱫ ᱞᱮᱠᱟ, ᱵᱤᱨ ᱵᱩᱨᱩ ᱢᱮᱱᱟᱜ ᱟᱠᱟᱫᱟ? ᱪᱮᱫ ᱞᱮᱠᱟᱜᱼᱟ? ᱱᱟᱥᱮ ᱞᱟᱹᱭ ᱵᱮᱱ ᱥᱮ ᱾
ᱟ ᱟᱞᱮ ᱥᱮᱫ ᱫᱚ ᱵᱤᱨ ᱵᱩᱨᱩᱼᱼ
ᱚ ᱢᱟᱞᱫᱟ ᱰᱤᱥᱴᱤᱠᱴ ᱠᱷᱚᱱᱼᱺ ᱟᱸᱞᱤᱧ ᱦᱚᱸ ᱣᱮᱥᱴ ᱵᱮᱱᱜᱚᱞ
ᱚᱸ
ᱟᱫᱚ ᱱᱚᱛᱮ ᱦᱚᱸ ᱵᱤᱨ ᱵᱩᱨᱩ ᱫᱚ ᱱᱟᱜ ᱛᱚ ᱵᱟᱹᱱᱩᱜ ᱠᱟᱫᱟ ᱟᱫᱚᱼᱼ ᱢᱮᱱᱟᱜ ᱜᱮᱭᱟ ᱟᱨᱠᱤ ᱥᱟᱺᱜᱤᱧ ᱧᱚᱜ ᱨᱮ ᱢᱮᱱᱟᱜᱼᱟ ᱯᱨᱟᱭᱼᱼ ᱠᱩᱲᱤ ᱠᱤᱞᱳᱢᱤᱴᱟᱨ ᱛᱤᱨᱤᱥ ᱠᱤᱞᱳᱢᱤᱴᱟᱨ ᱚᱱᱠᱟ ᱥᱟᱜᱤᱧ ᱧᱚᱜ ᱨᱮ ᱪᱟᱞᱟᱜ ᱜᱮ ᱛᱚᱵᱮ ᱚᱱᱮ ᱵᱤᱨ, ᱵᱤᱨ ᱠᱚ ᱢᱮᱱᱟᱜ ᱟᱠᱟᱫᱟ ᱟᱨᱼᱼ ᱵᱩᱨᱩ ᱠᱚᱫᱚ ᱟᱨᱚ ᱥᱟᱹᱜᱤᱧ ᱜᱮᱭᱟ ᱾ ᱪᱮᱫ ᱵᱤᱱ ᱢᱮᱱ ᱮᱫᱟ ᱾ ᱪᱷᱳᱴ ᱮᱫᱟᱭ ᱥᱮ ᱚ ᱠᱟᱹᱢᱤ ᱠᱟᱱᱟ ᱪᱷᱩᱴᱤ ᱫᱚ ᱱᱚᱝᱠᱟ, ᱟᱴᱴᱟ ᱠᱚᱛᱮ ᱞᱤᱧ ᱪᱟᱞᱟᱜᱼᱟ ᱚᱲᱟᱜ ᱟᱨᱠᱤ ᱱᱚᱰᱮᱼᱼ ᱪᱷᱩᱴᱤ ᱫᱚᱞᱤᱧ ᱪᱷᱩᱴᱤ ᱜᱮᱭᱟ ᱞᱟᱦᱟ ᱨᱮᱜᱮ, ᱟᱫᱚ ᱱᱚᱰᱮ ᱞᱤᱧ ᱛᱟᱦᱮᱸ ᱦᱟᱛᱟᱲᱚᱜᱼᱟ ᱫᱩᱲᱩᱵᱼᱚ ᱟᱞᱤᱧ ᱪᱟ ᱠᱚᱞᱤᱧᱭᱟ ᱾ ᱟᱫᱚ ᱚᱱᱟ ᱤᱭᱟᱹᱛᱮ ᱱᱚᱰᱮ ᱜᱮ ᱟᱴᱴᱟ ᱠᱷᱚᱱᱟᱜ ᱟᱴᱴᱟ ᱛᱮᱫᱚ ᱞᱤᱧ ᱪᱟᱞᱟᱜᱼᱟ ᱚᱲᱟᱜ ᱫᱚ ᱾
ᱟᱴᱴᱟ ᱠᱷᱚᱱᱟᱜ ᱟᱴᱼᱼ
ᱦᱩᱸ ᱦᱩᱸ ᱦᱩᱸ ᱟᱱᱮ ᱚᱱᱟ ᱞᱟᱦᱟ ᱨᱮᱜᱮ ᱠᱟᱹᱢᱤ ᱫᱚ ᱥᱟᱹᱛ ᱪᱟᱵᱟᱜᱼᱟ, ᱟᱫᱚ ᱫᱩᱲᱩᱵ ᱠᱚᱜ ᱠᱚ ᱟᱞᱤᱧ ᱫᱩᱲᱩᱵ ᱦᱟᱛᱟᱲ ᱠᱚᱣᱟᱞᱤᱧ ᱢᱮᱱᱛᱮ ᱜᱮ ᱾ ᱢᱟᱨᱠᱮᱴ ᱠᱚ ᱢᱮᱱᱟᱜ ᱟᱠᱟᱫᱟ ᱱᱚᱛᱮ ᱞᱤᱧ ᱫᱟᱬᱟᱭᱟ ᱢᱤᱫ ᱜᱷᱟᱹᱲᱤᱡ ᱤᱫᱤᱭᱟᱤᱧ ᱾
ᱦᱩᱸ
ᱦᱮᱸ ᱟᱫᱚ
ᱟᱞᱤᱧ ᱢᱟ ᱦᱟᱜ ᱞᱟᱹᱭ ᱵᱮᱱ
ᱦᱮᱸ ᱢᱮᱱᱫᱟ ᱞᱤᱧ ᱤᱭᱟᱹ ᱟᱯᱮ ᱥᱮᱱ ᱨᱮᱱᱟᱜ ᱚᱱᱛᱮ ᱛᱤᱨᱤᱥ ᱡᱩᱱ ᱫᱚ ᱪᱮᱫ ᱞᱮᱠᱟ ᱦᱩᱭᱱᱟ ᱾
ᱱᱟᱯᱟᱭ ᱜᱮ ᱦᱩᱞ ᱢᱟᱸᱦᱟ ᱫᱤᱵᱚᱥ ᱾
ᱦᱩᱸ ᱦᱩᱸ ᱦᱮᱸ ᱥᱮᱱ ᱞᱮᱱ ᱜᱮᱭᱟ ᱵᱮᱱ ᱱᱚᱝᱠᱟ ᱥᱮᱱ ᱞᱮᱱ ᱜᱮᱭᱟ ᱵᱮᱱ?
ᱥᱮᱱ ᱞᱮᱱ ᱜᱮᱭᱟ ᱞᱮ ᱟᱞᱮ ᱦᱚᱸ ᱢᱟᱱᱟᱣ ᱞᱮᱫᱟ ᱞᱮ ᱦᱩᱞ ᱫᱤᱵᱚᱥ ᱫᱚ ᱾
ᱡᱟᱦᱟᱱᱟ ᱯᱨᱚ ᱯᱨᱵᱮᱞᱮᱢ ᱦᱩᱭ ᱠᱟᱱ ᱛᱟᱹᱞᱤᱧᱟ ᱚᱱᱟ ᱛᱮ ᱚᱱᱠᱟ ᱠᱚᱱ